ᱦᱮ ᱜᱚᱢᱠᱮ ᱡᱚᱦᱟᱨ ᱡᱚᱦᱟᱨ
ᱦ ᱡᱚᱦᱟᱨ ᱜᱮ
ᱪᱮᱵᱮᱱ ᱪᱠᱟ ᱵᱟᱲᱟᱭᱮᱫᱟ
ᱟᱨ ᱪᱮ ᱪᱚᱵᱤᱱ ᱜᱤᱛᱤ ᱵᱲᱟ ᱦᱩᱭ ᱠᱟᱱᱟ
ᱟᱪᱪᱷᱟ ᱦᱳᱭ ᱱᱤᱭᱟᱹ ᱯᱳᱭᱞᱳ ᱴᱟᱥᱠ ᱠᱟᱱ ᱛᱟᱹᱟᱞᱤᱧᱟ ᱱᱟᱦᱟᱜ ᱚᱞᱮ
ᱟᱪᱪᱷᱟ ᱯᱳᱭᱞᱳ ᱴᱟᱥ ᱦᱮᱸ ᱱᱟᱯᱟᱭ ᱨᱮ ᱟᱨ ᱛᱚ ᱡᱟᱦᱟᱸᱱᱟᱜ ᱡᱩᱫᱤ ᱵᱟᱝᱵᱤᱱ ᱪᱤᱠᱟᱹ ᱫᱟᱲᱮᱭᱟᱜ ᱠᱟᱱ ᱠᱷᱟᱱ ᱫᱚ ᱠᱩᱞ ᱠᱩᱞ ᱠᱩᱞᱤ ᱫᱟᱲᱮᱭᱟᱞᱤᱧᱟ ᱵᱤᱱ
ᱦᱚᱸ
ᱦᱳᱭ
ᱪᱮᱫ ᱠᱚ ᱛᱚᱵᱮ ᱠᱟᱹᱢᱤ ᱠᱚᱫᱚ ᱦᱩᱭ ᱵᱟᱲᱟᱜ ᱠᱟᱱᱟ
ᱠᱟᱹᱢᱤ ᱠᱚ ᱡᱮ ᱱᱚᱣᱟᱣᱟᱨᱮ ᱥᱮ
ᱵᱟᱝᱟ ᱚᱲᱟᱜ ᱠᱚᱨᱮ
ᱟᱪᱪᱷᱟ ᱱᱤᱛᱚᱝ ᱫᱚ ᱪᱟᱥᱵᱟᱥ ᱠᱟᱹᱢᱤ ᱜᱮ ᱱᱟᱦᱟᱜ ᱦᱮᱸᱥᱮ ᱟᱫᱚ ᱪᱟᱥ ᱵᱟᱥ ᱛᱚᱞᱟ ᱠᱚᱫᱚ ᱜᱤᱲᱤ ᱵᱟᱲᱟ ᱦᱩᱭ ᱟᱠᱟᱱᱟ ᱛᱚᱞᱟ ᱨᱚᱦᱚᱭ ᱠᱚᱦᱚᱸ ᱜᱟᱱ ᱟᱠᱟᱱᱟ ᱛᱚ ᱫᱟᱜ ᱜᱮ ᱱᱟᱦᱜ ᱵᱟᱭ ᱟᱬᱜᱚ ᱠᱟᱜᱼᱟ ᱟᱹᱰᱤ ᱫᱤᱱ ᱜᱟᱱ ᱦᱩᱭᱱᱟ ᱚᱱᱮ ᱩᱱ ᱛᱟᱝ ᱦᱤᱳᱜ ᱫᱚ ᱱᱟᱦᱜ ᱟᱹᱣᱨᱤ ᱮᱛᱚᱦᱚᱵᱚᱜ ᱠᱟᱱᱢᱤ ᱨᱚᱦᱚᱭ ᱠᱚ ᱫᱚ ᱱᱟᱜ ᱟᱨ ᱟᱯᱮᱜᱮ ᱜᱮ ᱪᱮᱫ ᱞᱮᱠᱟ ᱨᱚᱦᱚᱭ ᱠᱚᱫᱚ?
ᱱᱚᱛᱮ ᱦᱚᱸ ᱥᱟᱹᱨᱫᱤ ᱫᱟᱫᱟᱜ ᱠᱟᱱᱟᱭ᱾ ᱫᱟᱜ ᱡᱟᱹᱲᱤᱭ ᱫᱟᱭ ᱱᱚᱛᱮ ᱫᱚᱢᱮ ᱜᱮ᱾
ᱟᱪᱪᱷᱟ
ᱟᱫᱚ ᱦᱳᱭ ᱥᱟᱰᱮ ᱠᱚᱞᱮᱢ ᱯᱟᱥᱮᱜ ᱯᱟᱞᱮᱢ ᱟᱸᱡᱚᱢ ᱫᱟ ᱱᱟᱦᱟᱜ ᱮᱱᱦᱚᱧ ᱠᱚᱞ ᱟᱠᱟᱫᱟ᱾
ᱦᱳᱭ ᱦᱳᱭ ᱡᱚᱢᱚᱜ ᱠᱟᱱ ᱜᱮᱭᱟ ᱦᱟᱞᱠᱟ ᱦᱟᱱᱠᱟ ᱠᱚᱢ ᱠᱚᱢ ᱢᱚᱡᱚᱜ ᱠᱟᱱᱟ᱾
ᱛᱟ. ᱭ ᱜᱮ ᱟᱹᱰᱤ ᱜᱷᱟᱹᱲᱤᱡ ᱫᱚ ᱵᱟᱞᱟᱝ ᱠᱟᱛᱷᱟᱜᱼᱟ ᱥᱟᱰᱮ ᱠᱚᱦᱚᱸ ᱵᱮᱥᱴᱷᱤᱠ ᱵᱟᱝ ᱟᱸᱡᱚᱢᱚᱜ ᱠᱟᱱᱟ ᱥᱮ ᱫᱟᱜ ᱡᱟᱹᱲᱤᱭᱮᱫ ᱠᱟᱱᱛᱮ᱾
ᱦᱳᱭ
ᱟᱜ ᱪᱟᱥ ᱵᱟᱥ ᱠᱚᱜᱮ ᱠᱟᱹᱢᱤ ᱠᱚᱫᱚ ᱵᱚᱞᱮ ᱦᱳᱲᱳ ᱠᱚ ᱨᱚᱦᱚᱭ ᱵᱟᱲᱟ ᱦᱩᱭᱩᱜ ᱠᱟᱱ ᱜᱮᱭᱟ ᱦᱚᱭ᱾
ᱟᱯᱮ ᱥᱮ ᱢᱟ ᱫᱟᱜᱮᱼᱟ ᱱᱚᱜᱼᱚᱭ ᱱᱤᱛᱚᱜ ᱦᱚᱸ ᱫᱟᱜᱮᱼᱟ᱾ ᱞᱮᱭᱮᱜᱟᱢ ᱟ ᱱᱚᱛᱮ ᱢᱟ ᱟᱞᱮ ᱥᱮᱫ ᱢᱟ᱾ ᱠᱟ ᱨᱤᱢᱤᱞ ᱨᱮᱱᱟᱜ ᱨᱤᱢᱤᱞ ᱢᱮᱱᱟᱜᱼᱟ ᱛᱚᱵᱮ ᱤᱯᱤᱞ ᱧᱮᱞᱚᱜ ᱠᱟᱱᱟ ᱱᱚᱛᱮ ᱨᱮ ᱟᱨ ᱫᱟᱜ ᱦᱚᱸ ᱟᱭᱢᱟ ᱫᱤᱱ ᱦᱩᱭᱱᱟ ᱫᱟᱜ ᱜᱮ ᱵᱟᱝ ᱫᱟᱜ ᱥᱟᱭ ᱚᱱᱟ ᱠᱷᱟᱹᱛᱤᱨ ᱮ ᱪᱟᱥ ᱠᱚᱦᱚᱸ ᱟᱨᱤ ᱞᱮ ᱛᱚᱞᱟᱜᱼᱟ ᱦᱮᱸ ᱥᱮ ᱟᱨ ᱡᱚᱛᱚᱣᱟᱜ ᱜᱮ ᱦᱩᱭᱩ ᱟᱠᱟᱱᱟ ᱛᱚᱞᱟ ᱠᱚᱦᱚᱸ ᱦᱟᱲᱟᱢ ᱜᱤᱰᱤ ᱠᱟᱱᱟ ᱱᱤᱛᱚᱝ ᱢᱟᱺ ᱟᱨ ᱪᱤᱠᱟᱭᱟᱢ ᱦᱳᱭ ᱟ ᱫᱟᱜ ᱨᱮᱱᱟᱜ ᱜᱮ ᱛᱟᱺᱜᱤ ᱦᱳᱭ ᱟᱠᱟᱱᱟ ᱛᱤᱥᱮ ᱫᱟᱜ ᱟᱬᱜᱳᱭᱮᱜᱼᱟ ᱪᱟᱸᱫᱚ ᱵᱚᱸᱜᱟ᱾ ᱥᱮ ᱡᱟᱦᱟᱱᱟᱜ ᱠᱟᱹᱭ ᱠᱟᱜ ᱵᱚᱱ ᱥᱮ ᱡᱟᱦᱱᱟᱜ ᱫᱳᱥ ᱠᱟᱜᱼᱟ ᱠᱟᱵᱚᱱ᱾ ᱟᱞᱮ ᱢᱟᱱᱮᱜᱼᱟ ᱦᱮᱸ ᱢᱟ ᱵᱟᱭ ᱫᱟᱜ ᱞᱮ ᱠᱟᱱᱟ ᱚᱱᱟᱛᱮ ᱢᱟ᱾
ᱟᱫᱚ ᱦᱳᱭ ᱵᱟᱭ ᱫᱟᱜᱽ ᱠᱷᱟᱱ ᱫᱚ ᱡᱚᱢ ᱟᱵᱚᱱ ᱪᱤᱠᱟᱹᱛᱮ?
ᱦᱳᱭ
ᱵᱟᱭ ᱫᱟᱜ ᱞᱮᱠᱷᱟᱡ ᱢᱟ ᱟᱵᱚ ᱢᱟ ᱪᱟᱹ ᱪᱟᱹᱥᱤ ᱦᱚᱲ ᱦᱳᱲᱚ ᱦᱚ ᱡᱚᱛᱚ ᱜᱮ ᱟᱵᱚ ᱫᱚ ᱡᱚᱢᱟᱜ ᱫᱚᱵᱚᱱ ᱟᱨᱡᱟᱣ ᱮᱫᱟᱺ
ᱦᱳᱭ
ᱟᱨ ᱵᱟᱝᱠᱷᱟᱱ ᱚᱱᱮ ᱚᱱᱠᱟᱜᱮ ᱡᱟᱦᱟᱸᱭ ᱵᱟᱵᱚᱱ ᱪᱟᱥᱚᱜ ᱠᱟᱱ ᱫᱚ ᱚᱱᱮ ᱚᱱᱠᱟ ᱵᱟᱨᱦᱮ ᱥᱮᱫ ᱠᱚ ᱪᱟᱞᱟᱜ ᱠᱟᱱ ᱛᱟᱵᱚᱱᱟ᱾
ᱦᱩᱸ
ᱚᱱᱠᱟ ᱦᱚᱸ
ᱟᱪᱪᱷᱟ ᱟᱯᱮ ᱛᱚ ᱛᱟᱦᱚᱞᱮ ᱫᱚ ᱨᱚᱦᱚᱭ ᱨᱮᱫᱚ ᱱᱟᱜ ᱯᱮ ᱮᱛᱚᱦᱚᱵ ᱟᱠᱟᱜᱼᱟ ᱚᱱᱛᱮ?
ᱦᱳᱭ ᱮᱛᱚᱦᱚᱵ ᱠᱚᱫᱚ ᱦᱳᱭ ᱟᱠᱟᱱ ᱜᱮᱭᱟ᱾
ᱟᱪᱪᱷᱟ ᱱᱟᱯᱟᱭ ᱠᱟᱛᱷᱟ ᱾ ᱟᱞᱮ ᱥᱮᱫ ᱢᱟ ᱟᱹᱛᱩ ᱜᱮ ᱵᱟᱞᱚᱱ ᱵᱟᱞᱮ ᱫᱟᱲᱮ ᱠᱟᱜᱼᱟ ᱟᱨ ᱚᱱᱠᱟᱱ ᱫᱟᱜ ᱨᱮᱱᱟᱜ ᱵᱮᱵᱚᱥᱛᱷᱟ ᱦᱚᱸ ᱵᱟᱹᱱᱩᱜᱼᱟ, ᱮᱴᱟᱜᱟᱜ ᱥᱮᱞᱳ ᱯᱷᱮᱞᱚ ᱠᱚᱦᱚᱸ ᱵᱟᱹᱱᱩᱜᱼᱟ᱾ ᱟᱨ ᱠᱮᱱᱮᱞ ᱠᱚᱦᱚᱸ ᱱᱚᱝᱠᱟ ᱫᱚ ᱵᱟᱝ ᱥᱮᱱ ᱟᱠᱟᱱᱟ ᱡᱩᱫᱤ ᱯᱟᱨᱚᱢ ᱠᱮᱱᱮᱞ ᱫᱟᱜ ᱠᱚ ᱯᱟᱞᱮ ᱧᱟᱢ ᱠᱮᱜᱮᱭᱟᱞᱮ ᱦᱩᱱᱟᱝ ᱡᱟᱦᱟᱸ ᱡᱟᱦᱟᱸ ᱞᱮᱠᱟ ᱨᱮ ᱨᱮᱦᱚᱸ ᱥᱮ ᱛᱚ ᱚᱱᱠᱟᱱᱟᱜ ᱵᱮᱵᱚᱥᱛᱷᱟ ᱵᱟᱹᱱᱩᱜᱼᱟ᱾ ᱡᱷᱚᱛᱚ ᱥᱮᱨᱢᱟ ᱫᱟᱜ ᱡᱟᱹᱲᱤ ᱵᱷᱚᱨᱥᱟ ᱛᱮᱜᱮ ᱢᱮᱱᱟᱜ ᱞᱮᱭᱟ ᱟᱞᱮ ᱢᱟ᱾ ᱛᱤᱥ ᱥᱮ ᱫᱟᱜᱽᱼᱟ ᱛᱚᱵᱮ ᱡᱟᱭ ᱜᱮ ᱦᱟᱜ ᱨᱚᱦᱚᱭ ᱛᱟᱞᱮ ᱜᱟᱱᱚᱜᱼᱟ ᱟᱨ ᱵᱟᱝᱠᱷᱟᱱ ᱫᱚ ᱵᱟᱭ ᱜᱟᱱᱚᱜᱼᱟ᱾
ᱦᱳᱭ ᱟᱫᱚ
ᱞᱟᱭ ᱢᱮ᱾
ᱫᱟᱜ ᱢᱟᱹᱰᱤ ᱠᱚᱫᱚ ᱡᱚᱢ ᱵᱟᱲᱟ ᱠᱟᱛᱮᱫ ᱜᱮᱵᱚᱱ ᱡᱤᱨᱟᱹᱣ ᱟᱠᱟᱱᱟ᱾
ᱦᱳᱭ ᱡᱚᱢ ᱵᱟᱲᱟᱛᱮᱫ ᱜᱮ ᱱᱤᱛᱚᱜ ᱫᱚ ᱱᱟᱦᱟᱜ ᱡᱤᱨᱟᱹᱣ ᱟᱠᱟᱱᱟ ᱱᱤᱛᱚᱜ
ᱥᱮ ᱪᱮᱫ ᱩᱛᱩ ᱵᱟᱝ ᱱᱟᱦᱟᱜ ᱡᱚᱢ ᱵᱟᱲᱟ ᱠᱚᱫᱚ ᱦᱩᱭ ᱞᱮᱱ?
ᱩᱛᱩ ᱛᱚ ᱱᱟᱦᱟᱜ ᱫᱟᱹᱞ ᱨᱟᱥᱮ ᱜᱮ ᱱᱤᱛᱚᱝ ᱫᱚ᱾ ᱦᱳᱭ ᱫᱟᱹᱞ ᱟᱨ ᱟᱞᱩ ᱚᱱᱟ ᱨᱮᱱᱟᱜ ᱨᱟᱥᱮ ᱫᱟᱹᱞ ᱨᱟᱥᱮ ᱜᱮ
ᱦᱳᱭ ᱱᱚᱣᱟ ᱱᱚᱰᱮ ᱦᱚᱸ ᱵᱚᱞᱮ ᱨᱟᱢᱲᱟ ᱫᱟᱹᱞ᱾ ᱟᱨ ᱦᱮᱞᱳ᱾
ᱦᱳᱭ ᱦᱳᱭ ᱟᱹᱰᱤ ᱱᱟᱯᱟᱭ᱾ ᱟ ᱢᱟᱥᱨᱤ ᱫᱟᱹᱞ ᱦᱟᱸᱜ ᱠᱚ ᱞᱟᱹᱭᱟ ᱵᱷᱟᱜᱤ ᱱᱟᱜ ᱵᱟᱹᱞᱤᱧ ᱵᱟᱲᱟᱭᱟ ᱢᱟᱥᱨᱤ ᱥᱮ ᱪᱮᱫ ᱠᱚ ᱞᱟᱹᱭᱟ᱾ ᱡᱟᱦᱟᱸ ᱫᱚᱠᱟᱱ ᱨᱮ ᱧᱟᱢᱚᱜᱼᱟ᱾ ᱦᱳᱭ ᱦᱳᱭ ᱟᱨᱟᱜ ᱟᱨᱟᱜᱟᱜ ᱦᱳᱭ ᱚᱱᱮ ᱚᱱᱟ ᱟᱨ ᱟᱞᱩ ᱤᱱᱟᱹ ᱠᱚᱜᱮ᱾
ᱚᱱᱟ ᱫᱚ ᱚᱱᱛᱮ ᱟᱯᱮ ᱜᱮᱯᱮ ᱪᱟᱥᱚᱜ ᱠᱟᱱᱟ ᱥᱮ ᱪᱮᱫ ᱞᱮᱠᱟ?
ᱚᱱᱟ ᱫᱚ ᱠᱤᱨᱤᱧ ᱛᱮᱜᱮ ᱵᱟᱝᱞᱮ ᱪᱟᱥᱚᱜᱼᱟ ᱟᱞᱮᱥᱮᱫ ᱚᱱᱟ ᱫᱟᱜ ᱨᱮᱱᱟᱜ ᱵᱮᱵᱚᱥᱛᱷᱟ ᱵᱟᱝᱠᱷᱟᱱ ᱫᱚ ᱚᱠᱟ ᱨᱮ ᱟᱨ
ᱦᱮᱸ ᱦᱮᱸ ᱦᱮᱸ᱾
ᱟᱨ ᱟᱞᱮ ᱫᱚ ᱱᱟᱜ ᱵᱩᱨᱩ ᱫᱤᱥᱚᱢ ᱦᱚᱲ ᱠᱟᱱᱟᱞᱮ, ᱚᱱᱠᱟ ᱫᱟᱜ ᱠᱚ ᱵᱟᱝ ᱴᱷᱟᱨᱟᱜᱼᱟ ᱦᱮᱸᱥᱮ᱾
ᱦᱳᱭ᱾
ᱦᱳᱭ᱾ ᱟᱨ ᱩᱛᱩ ᱠᱚᱫᱚ ᱱᱟᱜ ᱱᱤᱡᱮ ᱵᱟᱠᱷᱨᱟ ᱫᱚ ᱵᱟᱲᱜᱮ ᱠᱚᱨᱮ ᱮᱨ ᱵᱟᱲᱟ ᱦᱩᱭ ᱟᱠᱟᱱᱟ᱾
ᱟᱪᱪᱷᱟ,
ᱪᱷᱟᱱᱴᱤ ᱵᱷᱤᱛᱤᱨ ᱨᱮ ᱱᱟᱲᱤ ᱵᱟᱲᱟ ᱦᱩᱭ ᱟᱠᱟᱱᱟ ᱠᱩᱸᱫᱽᱨᱤ ᱠᱚ ᱦᱚᱸ᱾ ᱚᱱᱠᱟᱱᱟᱜ ᱡᱤᱱᱤᱥ ᱠᱚ ᱠᱚᱢ ᱥᱚᱢ ᱞᱟᱹᱜᱤᱫ᱾
ᱟᱨ ᱛᱩᱲᱤ ᱛᱤᱞᱢᱤᱧ ᱠᱚ ᱫᱚ ᱯᱮ ᱪᱟᱥᱚᱜ ᱜᱮᱭᱟ ᱥᱮ ᱵᱟᱝᱟ?
ᱛᱩᱲᱤ ᱛᱤᱞᱢᱤᱧ ᱵᱟᱝᱟ ᱪᱮᱫ ᱦᱚᱸ ᱵᱟᱝᱟ ᱪᱮᱛᱟᱱ ᱜᱮ ᱵᱟᱝᱟ ᱞᱟᱹᱭ ᱞᱮᱠᱷᱟᱱ ᱫᱚ᱾ ᱱᱚᱜᱼᱚᱭ ᱱᱤᱭᱟᱹ ᱱᱤᱭᱟᱹ ᱫᱟᱜ ᱛᱮ ᱱᱟᱜ ᱡᱚᱱᱰᱨᱟ ᱠᱚ ᱤᱱᱟᱹ ᱛᱮᱫ ᱜᱮ ᱦᱟᱜ ᱵᱟᱭ ᱦᱚᱲᱚ ᱦᱚᱲᱚ ᱵᱟᱲᱜᱮ ᱨᱮ ᱧᱟᱢᱟᱹᱧ ᱡᱚᱸᱰᱨᱟᱢ ᱧᱟᱢᱟ ᱱᱤᱛᱚᱜ ᱫᱚ ᱠᱷᱟᱹᱞᱤ ᱡᱚᱸᱰᱨᱟ᱾ ᱟᱨ ᱚᱱᱟ ᱥᱟᱶᱛᱮ ᱵᱷᱮᱰᱣᱟ ᱜᱷᱟᱜᱽᱨᱟ ᱠᱚ ᱠᱚ ᱮᱨ ᱛᱟᱨᱟ ᱠᱟᱜᱼᱟ᱾ ᱠᱚᱢ ᱧᱟᱢ᱾ ᱟᱨ ᱤᱱᱟᱹ ᱵᱟᱫ ᱠᱟᱛᱮᱜ ᱱᱤᱭᱟᱹ ᱥᱤᱡᱤᱱ ᱪᱟᱵᱟ ᱞᱮᱱᱠᱷᱟᱱ ᱫᱚ ᱟᱫᱚ ᱦᱩᱸ ᱡᱷᱚᱛᱚ ᱜᱚᱰᱟ ᱯᱩᱲᱭᱟᱹ ᱜᱮ ᱛᱟᱦᱮᱱᱟ᱾ ᱠᱷᱟᱹᱞᱤ ᱡᱷᱟᱹᱱᱴᱤ ᱠᱚ ᱨᱮ ᱡᱷᱟᱹᱱᱴᱤ ᱵᱷᱤᱛᱤᱨ ᱨᱮ ᱡᱟᱦᱟᱱᱟᱜ ᱜᱮ ᱱᱟᱜ ᱱᱟᱹᱲᱤ ᱠᱟᱜ-ᱟ ᱠᱚ ᱠᱩᱫᱽᱨᱤ ᱟ ᱢᱟᱹᱨᱤᱪ ᱠᱚ ᱢᱤᱫ ᱵᱟᱨ ᱠᱚ ᱨᱚᱦᱚᱭ ᱠᱟᱜᱼᱟ᱾ ᱤᱱᱟᱹ ᱠᱚ ᱜᱮ᱾
ᱴᱷᱤᱠ ᱜᱮᱭᱟ ᱛᱟᱞᱟᱝ ᱟᱫᱚ ᱟᱹᱰᱤ ᱜᱷᱟᱹᱲᱤᱡ ᱫᱚ ᱵᱟᱞᱟᱝ ᱠᱟᱛᱷᱟᱜᱼᱟ᱾ ᱜᱟᱯᱟ ᱠᱷᱩᱵ ᱥᱚᱢᱚᱭ ᱢᱤᱞᱟᱹᱣ ᱛᱟᱞᱟᱝ ᱠᱷᱟᱱ ᱱᱟᱜ ᱚᱱᱛᱮ ᱛᱮᱡ ᱠᱚᱞ ᱛᱟᱞᱟᱝ ᱵᱤᱱ ᱱᱤᱭᱟᱹ ᱱᱟᱢᱵᱟᱨ ᱨᱮᱜᱮ᱾ ᱦᱳᱭ ᱢᱟ ᱛᱚᱵᱮ ᱡᱚᱦᱟᱨ ᱧᱤᱫᱟᱹ ᱡᱚᱦᱟᱨ ᱛᱟᱦᱮᱸᱭᱮᱱᱟ᱾